ᱦᱮᱟᱞᱳ,
ᱦᱮᱸ ᱡᱚᱦᱟᱨ ᱜᱮ ᱜᱚᱝᱠᱮ᱾
ᱦᱟᱸ ᱡᱚᱦᱟᱨ ᱜᱮ᱾ ᱦᱮᱸ ᱟᱸᱡᱚᱢᱚᱜ ᱠᱟᱱᱟ,
ᱪᱮᱫ ᱵᱮᱱ ᱪᱤᱠᱟᱹ ᱭᱮᱜ ᱼᱟ?
ᱡᱚᱦᱟᱨ ᱜᱮ,
ᱦᱮᱸ ᱪᱮᱫᱹᱜ ᱵᱮᱱ ᱪᱤᱠᱟᱭ ᱫᱟ?
ᱪᱮᱜ ᱜᱮ ᱵᱟᱝ᱾ ᱱᱚᱜᱼ ᱚᱭ ᱵᱟᱨᱦᱮ ᱥᱮᱱ ᱡᱟᱜᱮ ᱫᱟᱬᱟᱵᱟᱲᱟ ᱩᱰᱩᱝ ᱦᱩᱭ ᱠᱟᱱᱟ ᱵᱟᱹᱭᱦᱟᱹᱲ ᱥᱮᱱ ᱾
ᱟᱪᱪᱷᱟ ᱵᱟᱹᱭᱦᱟᱲ ᱥᱮᱱ ᱩᱸ᱾
ᱪᱮᱫ ᱠᱚᱵᱮᱱ ᱪᱮᱟᱹ ᱵᱟᱲᱟᱭ ᱫᱟ?
ᱟᱹᱞᱤᱧ ᱦᱚᱸ ᱦᱚᱜ-ᱚᱭ ᱱᱤᱛᱚᱜ ᱫᱚ ᱮᱠᱴᱩ ᱫᱟᱬᱟᱱ ᱱᱟᱹᱛᱩ ᱦᱩᱭ ᱟᱠᱟᱱᱟ ᱫᱩᱲᱩᱵ ᱦᱩᱭ ᱠᱟᱱᱟ᱾ ᱩᱱᱤ ᱵᱷᱮᱲ ᱠᱚᱨᱮ ᱜᱮ᱾ ᱟᱪᱪᱷᱟ,
ᱦᱮᱸ ᱟᱪᱪᱷᱟ ᱾ ᱟᱨ ᱠᱟᱹᱢᱤ ᱠᱟᱹᱥᱱᱤ ᱠᱚ ᱫᱚ ᱛᱟᱦᱚᱞᱮ ᱪᱮᱫ ᱞᱮᱠᱟ ᱪᱟᱞᱟᱜ ᱠᱟᱱᱟ?
ᱦᱮᱸ ᱠᱟᱹᱢᱤ ᱠᱟᱹᱥᱱᱤ ᱫᱚ ᱮᱠᱷᱚᱱ ᱫᱚᱦᱟᱸᱜ ᱫᱚ᱾ ᱵᱟᱭ ᱫᱟᱜᱽ ᱡᱟᱹᱲᱤᱭᱫᱟ ᱩᱱᱤ ᱫᱚ ᱤᱭᱟᱹ ᱠᱚ ᱦᱮᱱᱟ- ᱠᱚᱫᱚ ᱵᱚᱱᱫᱚ ᱦᱼᱟ ᱛᱚ ᱮᱢᱱᱤ, ᱵᱟᱹᱠᱤ ᱫᱚ ᱪᱚᱵ ᱪᱟᱞᱟᱜ ᱠᱟᱱ ᱜᱮᱭᱟ᱾
ᱟᱪᱪᱷᱟ ᱟᱪᱪᱷᱟ᱾ ᱦᱮᱸ ᱫᱟᱜᱽ ᱡᱟᱹᱲᱤ ᱢᱟᱛᱚ ᱱᱚᱛᱮ ᱦᱚᱸ ᱠᱚᱭ ᱮᱠᱴᱟ ᱵᱟᱝ ᱧᱮᱞᱚᱜ ᱠᱟᱱ ᱡᱟᱭ ᱥᱤᱛᱩᱝ ᱮᱫᱟ ᱵᱟᱨᱯᱮ ᱫᱤᱱ ᱠᱷᱚᱱ᱾ ᱟᱨ ᱦᱩᱲᱩ ᱜᱟᱹᱪᱷᱤ ᱠᱚᱦᱚᱸ ᱟᱯᱷᱚᱨ ᱵᱟᱝ ᱜᱟᱱᱚᱜ ᱠᱟᱱᱟ᱾
ᱵᱟᱝ ᱵᱟᱝ ᱠᱫᱚᱢ ᱴᱳᱴᱟᱞᱤ ᱵᱚᱱᱫᱚ ᱦᱮᱱᱟᱜ-ᱟ ᱚᱱᱟ ᱫᱚ᱾
ᱟᱫᱚ ᱦᱟᱸᱜ ᱧᱮᱞᱚᱜ ᱠᱟᱱ ᱜᱮᱭᱟ ᱛᱟᱭᱚᱢ ᱛᱮ ᱫᱟᱜᱽ ᱫᱟᱥᱮ ᱪᱮᱠᱟᱹᱭᱫᱟ ᱦᱟᱸᱜ ᱵᱟᱠᱷᱟᱱ ᱟᱞᱮ ᱥᱮᱱ ᱫᱚ, ᱪᱟᱥ ᱫᱚ ᱵᱟᱝ ᱵᱚᱱᱫᱚᱜ-ᱟ ᱵᱚᱱᱫᱚ ᱫᱚ ᱠᱮᱱᱮᱞ ᱨᱮᱭᱟᱜ ᱫᱟᱜ ᱠᱚ ᱟᱲᱟᱜ ᱜᱮᱭᱟ ᱦᱟᱸᱜ᱾
ᱚ ᱟᱯᱮ ᱫᱚ ᱞᱟᱛᱟᱨ ᱫᱤᱥᱚᱢ ᱥᱮᱜ,
ᱦᱮᱸ ᱦᱮᱸ ᱟᱞᱮ ᱫᱚ ᱱᱚᱛᱮ ᱞᱟᱛᱟᱨ ᱫᱤᱥᱚᱢ᱾
ᱚ ᱛᱟᱦᱞᱮ ᱟᱯᱮ ᱠᱷᱚᱡ ᱫᱚ ᱟᱞᱮ ᱫᱚ ᱪᱮᱛᱟᱱ ᱜᱮᱭᱟ᱾
ᱚ ᱛᱟᱦᱚᱞᱮ ᱟᱯᱮᱥᱮᱱ ᱫᱚ ᱪᱟᱥ-ᱵᱟᱥ ᱫᱚ ᱫᱷᱚᱨᱚᱱ ᱨᱮᱫᱚ ᱵᱟᱝ ᱦᱩᱭᱩᱜ ᱜᱮᱭᱟ?
ᱵᱟᱝ ᱵᱟᱝ ᱵᱟᱝ᱾
ᱛᱟᱦᱚᱞᱮ ᱟᱯᱮ ᱫᱚ ᱥᱮᱨᱢᱟᱨᱮ ᱢᱤᱫ ᱫᱷᱟᱱ ᱜᱮᱯᱮ ᱨᱚᱦᱚᱭ ᱜᱮᱭᱟ?
ᱦᱮᱸ ᱦᱮᱸ ᱟᱞᱮ ᱫᱚ ᱥᱮᱨᱢᱟ ᱨᱮ ᱢᱤᱫ ᱫᱷᱟᱱ ᱜᱮ᱾
ᱢᱟ ᱟᱞᱮ ᱫᱚ ᱱᱚᱛᱮ ᱫᱚ, ᱦᱩᱲᱩ ᱫᱚ ᱵᱟᱨ ᱫᱷᱟᱱ ᱞᱮ ᱨᱚᱦᱚᱭᱟ ᱫᱷᱚᱨᱚᱱ ᱨᱮᱫᱚ ᱠᱚᱢ ᱥᱚᱢ ᱜᱮ ᱨᱚᱦᱚᱭᱚᱜ-ᱟ ᱨᱚᱦᱚᱭ ᱫᱚ᱾
ᱜᱚᱴᱟ ᱫᱤᱥᱚᱢ ᱥᱮᱱᱜᱮ ᱚᱱᱛᱮ ᱜᱮ ᱚᱱᱮ ᱱᱤᱭᱟᱹ᱾ ᱱᱣᱝᱠᱟᱱ ᱦᱚᱲ ᱨᱮᱱ ᱱᱤᱡᱮᱨᱮᱱ ᱫᱤᱫᱤ ᱦᱚᱲ ᱫᱚ ᱚᱱᱛᱮ ᱜᱮ ᱪᱟᱞᱟᱜ ᱢᱮᱱᱟᱭᱟ᱾
ᱛᱟᱦᱚᱞᱮ ᱱᱚᱛᱮ ᱫᱚᱵᱚᱱ ᱧᱮᱞ ᱟᱠᱟᱟᱜ ᱜᱮᱭᱟ ᱚᱠᱟᱞᱮᱠᱟ ᱪᱟᱥ ᱵᱟᱥ ᱠᱚ ᱦᱩᱭᱩᱜ-ᱟ᱾
ᱦᱮᱸ ᱚᱱᱛᱮ ᱫᱚ ᱧᱮᱧᱮᱞ ᱦᱩᱭ ᱠᱟᱱᱟ ᱠᱷᱩᱵ ᱵᱷᱟᱞᱮ, ᱦᱮᱸ ᱡᱚᱛᱚ ᱡᱚᱹᱟᱛᱚᱟ ᱫᱟᱜᱽ,
ᱵᱷᱟᱞᱮ ᱜᱮ ᱚᱱᱛᱮ ᱡᱟᱹᱱᱤᱡ ᱡᱟᱭᱜᱟ ᱠᱚ ᱦᱚᱸ ᱵᱷᱟᱞᱮ ᱢᱟᱱᱮ ᱵᱩᱡᱷᱟᱹᱜ-ᱟ ᱮᱢᱱᱤ, ᱦᱩᱸ
ᱦᱚᱸ ᱦᱚᱸ ᱟᱫᱚ ᱱᱚᱛᱮ ᱫᱚ ᱪᱟᱥ ᱠᱟᱹᱢᱤ ᱡᱮᱢᱚᱱ, ᱦᱚᱸ ᱟᱹᱰᱤ ᱵᱷᱤᱲ ᱜᱮᱞᱮ ᱛᱟᱦᱮᱸᱱᱟ ᱮᱴᱟᱜ ᱮᱴᱟᱜ ᱠᱟᱹᱢᱤ ᱦᱚᱸ ᱚᱱᱠᱟ ᱜᱮᱞᱮ ᱵᱷᱤᱲᱟ,
ᱟᱸ ᱟᱞᱮ ᱫᱚ ᱱᱚᱜ-ᱚᱭ ᱵᱩᱨᱩ ᱵᱩᱨᱩ ᱫᱤᱥᱚᱢ ᱱᱚᱛᱮᱱᱟᱜ ᱡᱟᱦᱟᱸ ᱟᱯᱮ ᱥᱮᱱᱟᱜ ᱠᱷᱚᱱ ᱱᱚᱛᱮᱧᱚᱜ,
ᱩᱸ ᱛᱟᱦᱚᱞᱮ ᱟᱯᱮᱭᱟᱜ ᱚᱱᱛᱮ ᱟᱫᱚ ᱪᱟᱥ ᱵᱟᱥ ᱪᱷᱟᱰᱟ ᱫᱚ ᱟᱫᱚ ᱪᱮᱫ ᱠᱚᱯᱮ ᱠᱟᱹᱢᱤ ᱠᱟᱹᱥᱱᱤᱭᱟ,
ᱟᱨ ᱮᱢᱱᱤ ᱠᱟᱹᱢᱤ ᱦᱩᱭᱩᱜ-ᱟ ᱫᱩᱢᱠᱟ ᱛᱮ ᱵᱟᱡᱟᱨ ᱠᱚᱨᱮ ᱡᱟᱦᱟᱸ ᱠᱚ ᱡᱟᱦᱟᱸ ᱠᱚᱨᱮ ᱚᱱᱠᱟ ᱠᱟᱹᱢᱤ ᱧᱟᱢᱚᱜ-ᱟ ᱴᱷᱤᱠ ᱟᱪᱷᱮ
ᱦᱮᱸ
ᱟᱨ ᱵᱟᱠᱷᱟᱱ ᱫᱚ ᱱᱚᱛᱮ ᱫᱚ ᱠᱷᱩᱵ ᱮᱠ ᱠᱟᱹᱢᱤ ᱨᱮᱱᱟᱜ ᱤᱭᱟᱹ ᱫᱚ ᱵᱟᱹᱱᱩᱜ-ᱟ ᱫᱚᱢᱮ ᱫᱟᱜ ᱫᱟᱭ, ᱦᱩᱸ᱾
ᱦᱩᱸ ᱟᱫᱚ ᱚᱱᱟ ᱠᱚᱞᱠᱟᱨᱠᱷᱟᱱᱟ ᱠᱚᱨᱮ ᱜᱮ ᱠᱷᱟᱹᱞᱤ ᱠᱟᱹᱢᱤ ᱦᱩᱭᱩᱜ-ᱟ ᱵᱟᱝ,
ᱦᱮᱸ ᱚᱱᱠᱟ ᱜᱮ ᱪᱟᱞᱟᱜ ᱦᱩᱭᱩᱜ-ᱟ,
ᱦᱩᱸ ᱟᱞᱮ ᱱᱚᱛᱮ ᱫᱚ ᱪᱟᱥᱵᱟᱥ ᱦᱚᱸ ᱢᱮᱱᱟᱜ ᱜᱮᱭᱟ ᱡᱟᱦᱟᱸᱭ ᱠᱚ ᱪᱟᱥᱵᱟᱥ, ᱠᱚᱜ ᱮᱠᱴᱟ ᱡᱚᱢᱤ ᱡᱟᱭᱜᱟ ᱠᱚᱢ ᱜᱮ ᱛᱟᱠᱚᱣᱟ ᱩᱱᱠᱩ ᱫᱚ, ᱱᱮ ᱠᱚᱞᱠᱟᱨᱠᱷᱟᱱᱟ ᱠᱚᱨᱮ ᱦᱚᱸᱠᱚ ᱠᱟᱹᱢᱤᱭ ᱜᱮᱭᱟ,
ᱦᱩᱸ ᱦᱩᱸ
ᱛᱟᱯᱚᱨᱮ ᱮᱢᱱᱤ ᱞᱮᱵᱟᱨ ᱠᱟᱹᱢᱤ ᱦᱚᱸᱠᱚ ᱪᱟᱞᱟᱜ ᱜᱮᱭᱟ,
ᱤᱴᱟᱹ ᱵᱷᱟᱴᱟ ᱠᱚᱦᱚᱸ ᱢᱮᱱᱟᱜ ᱜᱮᱭᱟ,
ᱛᱟᱦᱞᱮ ᱪᱮᱫ ᱵᱮᱱ ᱪᱤᱠᱟᱭ ᱜᱮᱭᱟ ᱟᱵᱮᱱ ᱫᱚ,
ᱤᱧ ᱫᱚ ᱮᱠᱷᱚᱱ ᱫᱚ ᱯᱟᱲᱦᱟᱜ ᱜᱮ, ᱚᱞᱚᱜ ᱯᱟᱲᱦᱟᱜ ᱜᱮ ᱠᱚᱨᱟᱣ ᱦᱩᱭᱩᱜ ᱠᱟᱱᱟ ᱦᱩᱸ ᱟᱨ ᱟᱵᱮᱱ ᱫᱚ ᱛᱟᱦᱚᱞᱮ,
ᱦᱮᱸ ᱟᱞᱤᱧ ᱦᱚᱸ ᱯᱟᱲᱦᱟᱣ ᱫᱚ ᱯᱟᱲᱦᱟᱣ ᱜᱮ ᱦᱩᱭᱩᱜ ᱠᱟᱱᱟ ᱟᱫᱚ ᱱᱤᱛ ᱯᱚᱲᱟᱥᱩᱱᱟ ᱫᱚ ᱡᱚᱛᱚᱜ ᱜᱮ ᱤᱭᱟᱹ ᱚᱠᱚᱭ ᱛᱟᱨ ᱯᱚᱨ ᱫᱚ ᱨᱮᱫᱚ ᱯᱩᱨᱟᱹ ᱵᱟᱲᱟ ᱦᱩᱭ ᱟᱫᱚ ᱚᱱᱟ ᱠᱚ ᱤᱭᱟᱹ ᱠᱚ ᱞᱟᱹᱜᱤᱫ ᱟᱵᱚ ᱠᱟᱹᱢᱤ ᱵᱟᱲᱟ ᱧᱟᱢ ᱞᱟᱹᱜᱤᱫ ᱜᱮ ᱪᱮᱥᱴᱟ ᱵᱟᱲᱟᱭ ᱦᱩᱭᱩᱜ ᱠᱟᱱᱟ᱾
ᱦᱩᱸ ᱦᱮᱸ ᱪᱮᱥᱴᱟ ᱢᱟ ᱫᱚᱨᱠᱟᱨ ᱠᱟᱱ ᱜᱮᱭᱟ ᱪᱮᱫᱟᱜ ᱥᱮ, ᱰᱤᱜᱽᱨᱤ ᱱᱤᱭᱮ ᱛᱚ ᱫᱩᱲᱩᱵ ᱛᱟᱦᱮᱸᱱ ᱠᱷᱟᱱ ᱛᱚ ᱟᱨᱚ ᱠᱟᱹᱢᱤ ᱫᱚ ᱵᱟᱝ ᱧᱟᱢᱚᱜᱼᱟ, ᱡᱟᱦᱟᱸᱱᱟᱜ ᱵᱟᱝ ᱡᱟᱦᱟᱸᱱᱟᱜ ᱨᱮ ᱪᱷᱩᱴᱟᱹᱣ ᱛᱟᱦᱮᱸ ᱫᱚ ᱞᱟᱹᱠᱛᱤ ᱠᱟᱱ ᱜᱮᱭᱟ ᱟᱨ ᱚᱞᱚᱜ ᱯᱟᱲᱦᱟᱣ ᱦᱚᱸ ᱱᱚᱝᱠᱟᱱ ᱢᱤᱫᱴᱮᱱ, ᱡᱤᱱᱤᱥ ᱠᱟᱱᱟ ᱡᱮ ᱢᱤᱫ ᱫᱷᱟᱣ ᱡᱩᱫᱤᱢ ᱦᱟᱹᱯᱤᱫ ᱛᱟᱹᱱᱤᱡ ᱞᱮᱠᱷᱟᱱ ᱫᱚ ᱟᱫᱚ ᱵᱟᱢ ᱫᱚᱲᱦᱟ ᱛᱮ ᱵᱟᱢ ᱥᱟᱵ ᱨᱟᱠᱟᱵ ᱫᱟᱲᱮᱭᱟᱜ-ᱟ
ᱤᱭᱟᱹᱜ ᱜᱮᱭᱟ ᱩᱱᱥᱢᱚᱭ ᱦᱟᱛᱟᱣ ᱛᱟᱯᱚᱨᱮ ᱩᱱᱟᱹᱜ ᱴᱟ ᱫᱚ ᱛᱟᱯᱚᱨᱮ ᱢᱚᱱ ᱦᱚᱸ ᱵᱟᱝ ᱦᱳᱭᱩᱜ-ᱟ
ᱢᱚᱱ ᱦᱚᱸ ᱵᱟᱝ ᱵᱟᱹᱭᱥᱟᱹᱣᱟᱜᱼᱟ ᱛᱟᱯᱚᱨ ᱟᱵᱩ ᱛᱚ ᱴᱟᱠᱟ ᱠᱩᱲᱤ ᱦᱚᱸ ᱠᱷᱩᱵ ᱠᱚᱢ ᱜᱮᱛᱟ ᱵᱚᱱᱟ, ᱦᱮᱸ ᱢᱚᱱᱮ ᱞᱮᱠᱷᱟᱱ ᱜᱮᱵᱚᱱ ᱡᱮ ᱡᱟᱦᱟᱱᱟᱜ ᱵᱚᱱ ᱪᱮᱠᱟᱭᱟ ᱚᱱᱠᱟ ᱫᱚ ᱵᱟᱵᱚᱱ ᱠᱚᱨᱟᱣ ᱫᱟᱲᱮᱭᱟᱜ ᱠᱟᱱᱟ ᱥᱮ,
ᱮᱠᱫᱚᱢ ᱵᱟᱝ ᱦᱩᱭᱩᱜᱼᱟ, ᱦᱩᱸ᱾
ᱟᱨ ᱛᱟᱦᱚᱞᱮ ᱪᱟᱹᱠᱨᱤ ᱵᱟᱹᱠᱨᱤ ᱫᱚ ᱟᱯᱮ ᱚᱱᱛᱮ ᱫᱚ ᱪᱮᱫ ᱞᱮᱠᱟ ᱠᱚᱯᱮ ᱪᱟᱹᱠᱨᱤᱭ ᱜᱮᱭᱟ ᱥᱟᱱᱛᱟᱲ ᱠᱚ,
ᱦᱮᱸ ᱮᱢᱱᱤ ᱫᱚ ᱠᱟᱹᱢᱤ ᱫᱚ ᱠᱟᱹᱢᱤ ᱜᱮᱭᱟ ᱠᱚ ᱵᱟᱝ ᱫᱚ ᱵᱟᱝ, ᱠᱟᱹᱢᱤ ᱜᱮᱭᱟ ᱠᱚ ᱢᱮᱱᱟᱜ ᱠᱚ ᱜᱮᱭᱟ ᱦᱩᱸ ᱟᱫᱚ ᱛᱟᱨ ᱢᱚᱫᱽᱫᱷᱮ ᱮᱠᱷᱚᱱ ᱛᱚ, ᱡᱟ ᱪᱞᱩᱜ ᱠᱟᱱᱟ ᱥᱮᱨᱚᱠᱚᱢ ᱫᱚ ᱪᱮᱫ ᱦᱚᱸᱛᱚ ᱵᱟᱝ ᱦᱩᱭᱩᱜ ᱠᱟᱱᱟ,
ᱦᱩᱸ ᱠᱟᱹᱢᱤ ᱫᱚ ᱱᱚᱛᱮ ᱦᱚᱸ ᱚᱱᱠᱟᱜ ᱜᱮ ᱟᱨ ᱪᱟᱹᱠᱨᱤ ᱫᱚ ᱥᱟᱱᱛᱟᱲ ᱫᱚ ᱞᱟᱦᱟ ᱠᱷᱚᱱ ᱫᱚᱵᱚᱱ ᱞᱟᱦᱟ ᱠᱷᱚᱱ ᱜᱮᱵᱚᱱ ᱠᱚᱢ ᱜᱮᱭᱟ ᱛᱚ ᱟᱫᱚ ᱮᱱᱛᱮ ᱨᱮᱦᱚᱸ ᱡᱩᱜᱽ ᱯᱟᱞᱴᱟᱣ ᱥᱟᱶ ᱥᱟᱶ ᱥᱟᱶ ᱛᱮ ᱡᱟ ᱜᱮᱠᱚ ᱠᱟᱹᱢᱤᱭᱮᱫ ᱠᱟᱱ ᱜᱮᱭᱟ ᱛᱚᱵᱮ, ᱱᱟᱦᱟᱜ ᱨᱮ ᱡᱟ ᱧᱮᱞᱚᱜ ᱠᱟᱱᱟ ᱟᱵᱚ ᱠᱚᱣᱟᱜ ᱡᱟᱦᱟᱸ ᱠᱚᱴᱟ ᱠᱟᱱᱟ, ᱮᱥ ᱴᱤ ᱠᱚᱴᱟ ᱚᱱᱟ ᱠᱚᱦᱚᱸ ᱮᱴᱟᱜ ᱡᱟᱹᱛᱤ ᱦᱚᱲ ᱠᱚ ᱠᱷᱩᱵ ᱠᱚ ᱯᱩᱨᱚᱱ ᱠᱟᱫᱟ᱾ ᱚ, ᱯᱷᱮᱠ ᱮᱥ ᱴᱤ ᱠᱚᱨᱟᱣ ᱠᱟᱛᱮᱫ ᱟᱭᱢᱟ ᱦᱚᱲᱜᱮ ᱟᱭᱢᱟ ᱦᱚᱲᱟᱜ ᱪᱟᱹᱠᱨᱤ ᱠᱚ ᱦᱟᱛᱟᱣ ᱟᱠᱟᱫ ᱠᱟᱫ ᱛᱟᱵᱚᱱᱟ᱾
ᱦᱩᱸ᱾
ᱚᱝᱠᱟᱛᱮ ᱟᱨ ᱵᱟᱝᱠᱷᱟᱱ ᱫᱚ ᱦᱳᱭᱛᱚ ᱯᱟᱞᱮᱱ ᱟᱵᱚ ᱥᱟᱱᱛᱟᱲ ᱠᱚᱦᱚᱸ ᱟᱭᱢᱟ ᱠᱚ ᱪᱟᱹᱠᱨᱤ ᱠᱮᱭᱟ᱾ ᱱᱤᱛ ᱦᱟᱹᱵᱤᱡ ᱛᱮ ᱧᱮᱞ ᱞᱮᱠᱷᱟᱱ ᱫᱚ᱾
ᱦᱮᱸ, ᱦᱩᱸ᱾
ᱟᱵᱟᱨ ᱱᱤᱛᱚᱜ ᱫᱚ ᱪᱮᱤᱠᱟᱜ ᱠᱟᱱᱟ ᱱᱩᱠᱩ ᱛᱚ ᱮᱵᱟᱨ ᱦᱚᱲ ᱛᱚ ᱵᱟᱝᱠᱚ ᱦᱟᱛᱟᱣ ᱤᱫᱤᱜ ᱠᱚᱣᱟ ᱦᱟᱛᱟᱣ ᱤᱫᱤ ᱞᱮᱠᱷᱡ ᱛᱟᱦᱚᱞᱮ ᱠᱤᱪᱩᱴᱟ ᱯᱷᱟᱠᱟ ᱦᱮᱞ ᱪᱟᱞᱟᱣ ᱞᱮᱱᱠᱷᱟᱡ ᱜᱮ᱾ ᱢᱟᱱᱮ ᱢᱤᱫᱴᱟᱝ ᱡᱟᱭᱜᱟ ᱧᱟᱢᱚᱜ-ᱟ ᱤᱭᱟᱹ ᱞᱮᱠᱟ ᱟᱫᱚ ᱡᱟᱭᱜᱟ ᱦᱚᱸ ᱛᱚ ᱪᱤᱠᱟᱜ-ᱟ ᱱᱤᱛᱚᱜ ᱫᱚ ᱢᱟᱱᱮ ᱫᱤᱱ ᱫᱤᱱ ᱛᱮ ᱵᱟᱹᱲᱛᱤ ᱪᱟᱞᱟᱜ ᱠᱟᱱᱟ ᱤᱭᱟᱹ ᱠᱚᱢᱯᱤᱴᱤᱥᱚᱱ ᱠᱚ ᱵᱟᱹᱲᱛᱤ ᱪᱟᱞᱟᱜ ᱠᱟᱱᱟ, ᱦᱩᱸ᱾
ᱦᱩᱸ ᱦᱩᱸ, ᱮᱵᱟᱨ ᱯᱟᱹᱴᱷᱩᱣᱟᱹ ᱠᱚᱦᱚᱸ ᱠᱚ ᱰᱷᱮᱨᱚᱜ ᱠᱟᱱᱟ ᱛᱚ ᱮᱵᱟᱨ ᱡᱚᱛᱚ ᱦᱚᱲ ᱜᱮ ᱟᱛᱩ ᱦᱚᱸ᱾
ᱦᱮᱸ ᱯᱟᱹᱴᱷᱩᱣᱟᱹ ᱠᱚ ᱰᱮᱲᱳᱜ
ᱟᱹᱛᱳ ᱠᱚᱨᱮ ᱧᱮᱞᱚᱜ ᱠᱟᱱᱟ ᱡᱮ ᱟᱭᱢᱟ ᱞᱮᱠᱟᱱ ᱰᱤᱜᱽᱨᱤ ᱠᱚ ᱦᱟᱢᱮᱴ ᱠᱟᱜ ᱠᱟᱱᱟ᱾
ᱦᱩᱸ᱾
ᱟᱨ ᱩᱱᱟᱹᱜ ᱜᱟᱱ ᱪᱟᱹᱠᱨᱤ ᱦᱚᱸᱛᱚ ᱞᱟᱹᱠᱛᱤ ᱥᱮ ᱵᱷᱮᱠᱮᱱᱥᱤ ᱛᱟᱦᱮᱱᱟ ᱛᱚᱵᱮ ᱛᱚᱢ ᱧᱟᱢᱟ᱾
ᱦᱟᱸᱻ ᱟᱨ ᱵᱟᱝ ᱛᱚ ᱦᱩᱭᱩᱜ ᱠᱟᱱᱟ, ᱦᱩᱭ ᱜᱮᱛᱚ ᱵᱟᱝ ᱦᱩᱭᱩᱜ ᱠᱟᱱᱟ, ᱮᱢᱚᱱ ᱚᱵᱚᱥᱛᱟ ᱛᱚ ᱫᱚᱦᱚ ᱠᱟᱫᱟ ᱱᱮᱥ ᱜᱮ᱾ ᱱᱚᱛᱮ ᱢᱟ ᱪᱮᱫ ᱜᱮ ᱵᱟᱝ ᱦᱩᱭᱩᱜ ᱠᱟᱱᱟ ᱱᱤᱛᱚᱜ ᱫᱚ᱾
ᱚᱻ ᱟᱪᱪᱷᱟ ᱛᱟᱦᱞᱮ ᱮᱨᱚᱜ ᱥᱤᱢ ᱠᱚᱡ ᱫᱚ ᱦᱩᱭᱮᱱ ᱛᱟᱯᱮᱭᱟ ᱥᱮ ᱵᱟᱝ ᱟᱯᱮ ᱫᱚ?
ᱟᱞᱮᱥᱮᱱ ᱦᱚᱸ ᱦᱩᱭ ᱫᱚ ᱵᱟᱝ ᱦᱩᱭ ᱟᱠᱟᱱᱟ ᱟᱫᱚ ᱫᱤᱱ ᱫᱚᱠᱚ ᱫᱤᱱ ᱟᱠᱟᱫ ᱜᱮᱭᱟ ᱦᱟᱸᱜ᱾ ᱟᱫᱚ ᱫᱟᱜ ᱡᱟᱹᱲᱤ ᱪᱮᱛᱟᱱ ᱨᱮᱜᱮ ᱛᱚ ᱮᱨᱚᱜ ᱥᱤᱢ ᱯᱚᱨᱚᱵᱽ ᱫᱚ᱾ ᱚᱱᱟᱜᱮ ᱵᱟᱝ ᱧᱮᱸᱞᱚᱜ ᱠᱟᱱ ᱫᱚ ᱟᱫᱚ᱾ ᱚᱱᱟᱛᱮ ᱮᱠᱷᱚᱱ ᱫᱚ ᱦᱟᱹᱯᱤᱫ ᱦᱟᱛᱟᱲ ᱜᱮ ᱢᱮᱱᱟᱜ-ᱟ᱾ ᱫᱤᱱ ᱠᱚᱠᱚ ᱠᱷᱮᱢᱟᱣ ᱠᱟᱫ ᱛᱟᱞᱮ ᱜᱮᱭᱟ ᱥᱟᱢᱟᱝ ᱥᱚᱯᱛᱟ ᱥᱮᱫ ᱦᱟᱸᱜ᱾
ᱜᱚᱝᱠᱮ ᱨᱚᱲ ᱦᱟᱸᱜ ᱵᱟᱝ ᱟᱸᱡᱚᱢᱚᱜ ᱠᱟᱱ ᱛᱟᱵᱮᱱᱟ ᱠᱷᱩᱵ ᱢᱚᱸᱡᱽ᱾ ᱨᱚᱲ ᱦᱟᱸᱜ ᱵᱟᱝ ᱟᱸᱡᱚᱢᱚᱜ ᱠᱟᱱ ᱛᱟᱵᱮᱱᱟ ᱠᱷᱩᱵ
ᱟᱨ ᱱᱤᱛᱚᱜ ᱵᱮᱱ ᱟᱸᱡᱚᱢ ᱫᱟ?